ᱦᱮᱞᱳ ᱜᱚᱢᱠᱮ ᱨᱚᱲ ᱠᱚ ᱟᱸᱡᱚᱢᱚᱜ ᱠᱟᱱᱟ ᱟᱹᱞᱤᱧᱟᱜ?
ᱦᱮᱸ ᱟᱸᱡᱚᱢᱚᱜ ᱠᱟᱱ ᱜᱮᱭᱟ, ᱟᱨ ᱟᱹᱞᱤᱧᱟᱜ ᱨᱚᱲ ᱟᱸᱡᱚᱢᱚᱜ ᱠᱟᱱᱟ ᱥᱮ ᱵᱟᱝ?
ᱵᱮᱥ ᱧᱚ ᱟᱡᱚᱢᱚᱜ ᱠᱟᱱᱟ ᱛᱟᱞᱮ ᱪᱮᱫᱠᱟ ᱵᱤᱱ ᱱᱟᱯᱟᱭ ᱜᱮᱭᱟ ᱵᱤᱱ?
ᱦᱮᱸ ᱱᱟᱯᱟᱭ ᱜᱮᱛᱚ ᱱᱚᱜᱼᱚᱭ ᱪᱟᱸᱫᱳᱣᱟᱜ ᱫᱩᱞᱟᱹᱲ ᱛᱮ ᱱᱟᱯᱟᱭ ᱜᱮ ᱢᱮᱱᱟᱜ ᱞᱤᱧᱟᱹ ᱟᱯᱮ ᱠᱚᱜᱮ ᱱᱟᱯᱟᱭ ᱢᱮᱱᱟᱜ ᱯᱮᱭᱟ ᱥᱮ ᱵᱟᱝ?
ᱱᱟᱯᱟᱭ ᱜᱮ ᱥᱟᱹᱜᱩᱱ ᱥᱮᱛᱟᱜ ᱛᱟᱦᱚᱞᱮ ᱾
ᱦᱮᱸ ᱥᱟᱹᱜᱩᱱ ᱥᱮᱛᱟᱜ ᱾
ᱦᱮᱸ ᱾
ᱦᱮᱸ ᱞᱟᱹᱭᱮᱜᱼᱟ ᱞᱤᱧ ᱢᱚᱪᱟ ᱠᱚᱫᱚ ᱵᱤᱱ ᱦᱩᱛᱩᱢ ᱵᱟᱲᱟ ᱦᱩᱭᱱᱟ ᱥᱮ?
ᱦᱮᱸ ᱢᱚᱪᱟ ᱠᱚᱫᱚ ᱦᱚᱭ ᱦᱩᱛᱩᱢ ᱵᱟᱲᱟ ᱦᱚᱭ ᱟᱠᱟᱱᱟ ᱾ ᱡᱚᱢᱜᱮ ᱠᱟᱹᱴᱤᱡ ᱵᱟᱹᱠᱤᱭᱟ ᱾
ᱦᱮᱸ ᱡᱚᱢ ᱢᱟ ᱱᱟᱦᱟᱜ ᱩᱱᱟᱹᱜ ᱞᱚᱜᱚᱱ ᱢᱟ ᱦᱟᱜ ᱵᱟᱝ ᱤᱥᱤᱱᱚᱜᱼᱟ ᱚᱲᱟᱜ ᱠᱚᱨᱮ ᱦᱮᱸ ᱥᱮ ᱾
ᱟᱫᱚ? ᱱᱤᱭᱟᱹ ᱠᱚᱴᱟ ᱫᱤᱱ ᱫᱚ ᱵᱟᱹᱫᱽ ᱠᱚᱨᱮᱦᱚᱸ ᱵᱷᱤᱛᱟᱹ ᱢᱟᱜ ᱠᱚᱫᱚ ᱪᱟᱵᱟ ᱠᱟᱱᱟ ᱾ ᱚᱱᱟ ᱠᱷᱟᱛᱤᱨ ᱵᱟᱝ ᱥᱮᱱᱚᱜ ᱦᱩᱭᱩᱜ ᱠᱟᱱᱟ ᱵᱟᱝᱠᱷᱟᱱ ᱫᱚ ᱪᱟᱞᱟᱜ ᱦᱩᱭᱩᱜ ᱠᱟᱱ ᱛᱟᱦᱮ ᱚᱱᱟ ᱪᱟᱥ ᱠᱟᱹᱢᱤ ᱠᱚᱜᱮ ᱾ ᱟᱯᱮ ᱥᱮᱫ ᱫᱚ ᱪᱟᱥ ᱠᱟᱹᱢᱤ ᱪᱮᱫ ᱠᱟ ᱯᱮ ᱪᱟᱞᱟᱣ ᱮᱫᱟ ᱱᱤᱛᱚᱜ?
ᱟᱞᱮᱥᱮᱫ ᱪᱟᱥ ᱠᱟᱹᱢᱤ ᱫᱚ ᱱᱚᱜ-ᱚᱭ ᱛᱚ ᱫᱷᱩᱨᱟᱹᱣ ᱠᱟᱱ ᱜᱮᱭᱟᱞᱮ ᱟᱞᱮ ᱥᱮᱫ ᱢᱟ ᱞᱟᱦᱟᱛᱮᱢᱟ ᱫᱟᱜ ᱵᱟᱭ ᱫᱟᱜ ᱟᱠᱟᱫ ᱛᱟᱸᱦᱮᱫᱼᱟ ᱾ ᱛᱚ ᱱᱚᱜᱼᱚᱭ ᱮᱱᱛᱚᱜ ᱦᱚᱞᱟ ᱢᱟᱫᱷᱮᱨ ᱠᱷᱚᱱᱮ ᱫᱟᱜ ᱮᱼᱟ ᱟᱨ ᱵᱟᱹᱫᱽ ᱵᱟᱹᱭᱦᱟᱹᱲ ᱠᱷᱚᱱ ᱫᱟᱜ ᱠᱟᱱᱟ ᱱᱤᱛᱚᱜ ᱱᱟᱦᱟᱜ ᱱᱚᱜᱼᱚᱭ ᱾ ᱛᱚ ᱥᱟᱹᱨᱫᱤ ᱠᱟᱱᱟᱞᱮ ᱵᱟᱹᱭᱦᱟᱹᱲ ᱠᱚ ᱦᱚᱸ ᱨᱚᱦᱚᱭ ᱛᱚ ᱮᱠᱷᱚᱱᱚ ᱦᱤᱛᱚᱜ ᱱᱟᱦᱟᱜ ᱵᱟᱠᱤ ᱢᱮᱱᱟᱜ ᱜᱮᱭᱟ ᱟᱭᱢᱟ ᱫᱤᱱ ᱞᱟᱜᱟᱜᱼᱟ ᱱᱟᱦᱟᱜ ᱟᱨᱚ ᱵᱟᱨ ᱯᱮ ᱦᱟᱯ ᱛᱟ ᱜᱟᱱ ᱞᱟᱜᱟᱜᱼᱟ ᱪᱟᱵᱟ ᱞᱟᱹᱜᱤᱫ ᱛᱮ ᱱᱟᱦᱟᱜ ᱦᱚᱸ-ᱚ ᱱᱚᱝᱠᱟ
ᱟᱨᱚ ᱵᱟᱨ ᱯᱮ ᱦᱟᱯᱛᱟ ᱞᱟᱜᱟᱜᱼᱟ ᱪᱟᱵᱟ ᱞᱟᱹᱜᱤᱫ?
ᱦᱳᱭ ᱦᱳᱭ᱾
ᱮᱸ ᱟᱞᱮ ᱥᱮᱫ ᱫᱚᱠᱚ ᱯᱩᱨᱟᱹᱣ, ᱚ ᱵᱚᱞ ᱛᱮ ᱫᱚᱢᱮ ᱫᱟᱜ ᱠᱮᱫ ᱫᱚᱭ ᱜᱚᱝᱠᱮ ᱥᱮᱨᱢᱟ ᱡᱟᱹᱲᱤ ᱟᱹᱰᱤ ᱡᱳᱨ ᱠᱮᱫ ᱫᱚᱭ ᱦᱚᱞᱟ ᱢᱟᱫᱷᱮᱨ᱾
ᱦᱳᱭ ᱚᱱᱟ ᱫᱟᱜ ᱚᱱᱟ ᱫᱟᱜ ᱛᱮᱜᱮ ᱱᱟᱦᱟᱜ ᱮ ᱫᱟᱜ ᱟᱠᱟᱱ ᱛᱟᱞᱮᱭᱟ ᱱᱟᱸᱦᱟᱜ ᱵᱟᱹᱫᱽ ᱵᱟᱹᱭᱦᱟᱹᱲ ᱠᱚᱫᱚ ᱱᱟᱦᱟᱜ ᱞᱟᱦᱟ ᱡᱟᱸᱦᱟ ᱞᱮᱠᱟ ᱫᱟᱜ ᱮᱫ ᱛᱟᱸᱦᱮᱡ ᱟᱭ ᱥᱮ ᱚᱱᱟ ᱠᱚᱫᱚ ᱱᱟᱦᱟᱜ ᱵᱟᱭ ᱫᱟᱜ ᱟᱠᱟᱱᱟ᱾ ᱟᱱᱟ ᱞᱟᱦᱟ ᱦᱚᱸᱭ ᱫᱟᱜ ᱮᱫ ᱛᱟᱦᱮᱸᱜ-ᱟ ᱫᱤᱱ ᱞᱮᱠᱟ ᱜᱮ ᱦᱮᱸ ᱥᱮ ᱛᱚ ᱚᱱᱠᱟ ᱵᱟᱭ ᱫᱟᱜᱮᱫ ᱛᱟᱦᱮᱸᱜ-ᱟ᱾ ᱡᱟᱦᱟᱸ ᱞᱮᱠᱟ ᱛᱮ ᱮ ᱵᱟᱹᱫᱽ ᱠᱚ ᱯᱮᱨᱮᱡᱚᱜ ᱢᱟ ᱡᱷᱤᱯᱤᱨ ᱡᱷᱤᱯᱤᱨ ᱫᱟᱜᱮ-ᱟᱭ ᱟᱨ ᱥᱟᱨᱟ ᱜᱷᱟᱹᱲᱤᱡ ᱮ ᱫᱟᱜ ᱮᱫ ᱛᱟᱦᱮᱸᱜ-ᱟ ᱚᱱᱟ ᱛᱮᱫᱚ ᱱᱟᱦᱟᱸᱜ ᱵᱟᱹᱫᱽ ᱠᱚᱫᱚ ᱱᱟᱦᱟᱜ ᱵᱟᱭ ᱯᱮᱨᱮᱡᱚᱜ ᱠᱟᱱ ᱛᱟᱦᱮᱸᱜ-ᱟ᱾
ᱦᱳᱭ, ᱦᱳᱭ ᱚᱱᱮ ᱚᱱᱠᱟ ᱜᱮ ᱜᱚᱝᱠᱮ ᱫᱟᱜ ᱞᱮᱫᱟᱭ ᱢᱤᱫ ᱫᱷᱟᱣ ᱫᱚ ᱟᱹᱰᱤ ᱵᱤᱥᱤ ᱧᱚᱜ-ᱮ ᱫᱟᱜ ᱞᱮᱫᱟᱭ ᱟᱹᱨᱠᱤ᱾
ᱦᱮᱸ᱾
ᱟᱫᱚ ᱟᱞᱮ ᱥᱮᱫ ᱫᱚ ᱨᱚᱦᱚᱭ ᱦᱚᱸ ᱦᱳᱭ ᱦᱮᱡ ᱟᱠᱟᱱᱟ ᱵᱟᱝ ᱫᱚ ᱵᱟᱝ ᱟᱹᱰᱤ ᱦᱚᱲ ᱜᱮᱠᱚ ᱠᱚᱨᱟᱣ ᱪᱟᱵᱟ ᱟᱠᱟᱫᱟ ᱵᱟᱹᱫᱽ ᱜᱚᱴᱟ ᱜᱮ᱾
ᱦᱮᱸ᱾
ᱟᱫᱷᱚ ᱳᱭ ᱢᱮᱱᱟᱜ ᱠᱚᱛᱟ ᱠᱚᱣᱟ ᱠᱟᱹᱢᱤᱱ ᱠᱚ ᱠᱤᱪᱷᱩ ᱦᱚᱲ ᱨᱮᱱ ᱫᱚ᱾ ᱟᱛᱳ ᱨᱮᱱ ᱜᱮ ᱛᱚ ᱟᱞᱮ ᱫᱚ, ᱢᱟᱨᱟᱝ ᱜᱮ ᱛᱟᱞᱮᱭᱟ ᱛᱚ ᱟᱛᱳ ᱦᱚᱸ᱾
ᱦᱩᱸ᱾ ᱟᱫᱚ ᱱᱟᱦᱟᱸᱜ ᱜᱚᱴᱟ ᱢᱟ ᱦᱟᱸᱜ ᱚᱱᱠᱟ ᱵᱟᱭ ᱫᱟᱜᱮᱫ ᱛᱟᱦᱮᱸᱜ-ᱟ ᱥᱮ ᱱᱤᱛᱚᱜ ᱱᱮᱛᱟᱨᱟᱜ ᱫᱟᱜ ᱢᱟᱵᱤᱱ ᱴᱷᱤᱠᱟᱹ ᱫᱟᱲᱮᱭᱟᱜ ᱠᱟᱱ ᱜᱮᱭᱟ ᱡᱟᱦᱟᱸ ᱥᱮᱫ
ᱦᱮᱸ᱾
ᱡᱟᱦᱟᱸ ᱥᱮᱫ ᱨᱤᱢᱤᱞ ᱚᱱᱛᱮ ᱫᱟᱜᱮᱜ-ᱟᱭ, ᱡᱟᱦᱟᱸ ᱥᱮᱫ ᱨᱤᱢᱤᱞ ᱵᱟᱭ ᱨᱤᱢᱤᱞ ᱠᱟ-ᱟ ᱚᱱᱛᱮ ᱫᱚ ᱵᱟᱭ ᱫᱟᱜᱮ-ᱟ᱾
ᱟᱨ ᱫᱟᱜ-ᱮ ᱞᱟᱹᱴᱩ ᱞᱟᱹᱴᱩ ᱞᱟᱹᱴᱩ ᱞᱟᱹᱴᱩ ᱫᱟᱜ ᱮᱫᱟ᱾
ᱦᱳᱭ ᱮᱠ ᱫᱩᱭ ᱠᱤᱞᱳᱢᱤᱴᱟᱨ ᱜᱟᱱ ᱨᱮᱦᱚᱸ ᱵᱟᱭ ᱫᱟᱜᱮ-ᱟ ᱡᱩᱫᱤ ᱨᱤᱢᱤᱞ ᱦᱚᱸᱭ ᱨᱤᱢᱤᱞ ᱠᱟᱜ-ᱟ ᱥᱮ ᱱᱮ ᱛᱮ ᱨᱤᱢᱤᱞ ᱠᱟᱜ-ᱟᱭ ᱱᱚᱛᱮ ᱜᱮ ᱫᱟᱜᱮᱜ-ᱟᱭ ᱦᱮᱨᱟᱥᱮ ᱵᱟᱭ ᱫᱟᱜᱮᱜ-ᱟ᱾
ᱩᱞᱴᱟᱹ ᱥᱮᱫ᱾
ᱟᱞᱮ ᱥᱮᱫ ᱫᱚ ᱦᱳᱭ, ᱱᱚᱝᱠᱟᱜ ᱠᱟᱱᱟ ᱟᱞᱮ ᱡᱩᱫᱤ ᱱᱟᱦᱟᱸᱜ ᱵᱟᱡᱟᱨ ᱠᱚᱞᱮ ᱥᱮᱱ ᱟᱠᱟᱱᱟᱸ ᱦᱮ ᱥᱮᱱᱟᱜ ᱵᱟᱡᱟᱨ ᱦᱟᱴ ᱠᱚ ᱫᱷᱟᱴ ᱠᱚ ᱱᱟᱦᱟᱸᱜ ᱤᱧ ᱠᱷᱟᱱ ᱫᱚ ᱱᱟᱦᱟᱸᱜ ᱚᱱ ᱛᱮ ᱡᱮᱢᱚᱱ ᱨᱤᱢᱤᱞ ᱠᱮᱫᱟᱭ ᱫᱟᱜ ᱠᱮᱜ-ᱟᱭ ᱮᱱᱠᱷᱟᱱ ᱫᱚ ᱦᱟᱸᱜ ᱟᱞᱮ ᱫᱚᱞᱮ ᱩᱭᱦᱟᱹᱨᱮᱫ-ᱟ ᱡᱮ ᱵᱟᱝᱟ ᱦᱮ ᱱᱤᱛᱜ ᱫᱚ ᱫᱟᱜᱚᱜ-ᱟ᱾ ᱱᱤᱛᱚᱜ ᱫᱚ ᱨᱚᱦᱚᱭᱮ ᱜᱟᱱᱚᱜ-ᱟ ᱦᱟᱸᱜ ᱟᱵᱚ ᱵᱚᱹᱫᱽ ᱵᱟᱹᱭᱦᱟᱹᱲ ᱠᱚ ᱱᱟᱜ ᱦᱮᱸ ᱥᱮ ᱟᱨ ᱡᱚᱠᱷᱚᱱ ᱚᱲᱟᱜ ᱨᱩᱣᱟᱹᱲᱟᱹ ᱛᱮᱫ ᱞᱮ ᱪᱮᱫ ᱧᱮᱞᱟ ᱱᱚᱛᱮ ᱫᱚ ᱫᱟᱜ ᱜᱮ ᱵᱟᱭ ᱫᱟᱜ ᱠᱟᱜ-ᱟ ᱨᱚᱦᱚᱲ ᱜᱮᱭᱟ ᱮᱠᱫᱚᱢ᱾
ᱚ, ᱚᱱᱮ ᱚᱱᱠᱟ ᱢᱤᱫ ᱫᱷᱟᱨᱮᱛ ᱨᱮ ᱜᱮ ᱫᱟᱜ ᱮᱫᱟᱭ᱾
ᱦᱳᱭ ᱮᱱᱠᱷᱟᱱ ᱪᱮᱫ ᱵᱤᱱ ᱞᱟᱹᱭᱟ ᱢᱟ᱾
ᱵᱟᱹᱫᱽ ᱨᱮᱛᱚ ᱫᱟᱜ ᱫᱚ᱾
ᱦᱩᱸ?
ᱵᱟᱹᱫᱽ ᱨᱮᱫᱚ ᱫᱟᱜ ᱫᱚᱨᱠᱟᱨ ᱛᱚ ᱱᱤᱭᱟᱹ ᱥᱚᱢᱚᱭ ᱫᱚ ᱥᱮᱨᱢᱟ ᱫᱟᱜ ᱟᱹᱰᱤ ᱞᱟᱹᱠᱛᱤ᱾ ᱟᱫᱚ ᱟᱯᱮ? ᱟᱯᱮ ᱥᱮᱫ ᱫᱚ ᱛᱟᱦᱚᱸᱞᱮ ᱯᱟᱢᱯ ᱠᱚᱦᱚᱸ ᱵᱟᱹᱱᱩᱜ ᱛᱟᱠᱚᱣᱟ ᱦᱚᱲᱟᱜ?
ᱵᱟᱝᱟ ᱟᱞᱮ ᱚᱱᱠᱟ ᱟᱞᱮ ᱥᱮᱫ ᱚᱱᱠᱟ ᱵᱮᱵᱚᱥᱛᱷᱟ ᱫᱚ ᱵᱟᱱᱩᱜ-ᱟ ᱢᱟᱱᱮ
ᱚ ᱥᱚᱨᱠᱟᱨ ᱦᱚᱸ ᱟᱹᱰᱤ ᱥᱚᱢᱚᱭ ᱮᱢᱚᱜ ᱜᱮᱭᱟᱭ ᱛᱚ ᱥᱳᱞᱟᱨ ᱠᱚᱨᱮᱱᱟᱜ᱾
ᱦᱳᱭ ᱚᱱᱟᱢᱟ ᱦᱚᱸ ᱜᱮ ᱟᱞᱮ ᱥᱮᱫ ᱱᱚᱛᱮ ᱫᱚ ᱱᱟᱦᱟᱸᱜ ᱵᱟᱝ ᱠᱚ ᱧᱟᱢ ᱠᱟᱜ-ᱟ ᱵᱟᱹᱱᱩᱜ-ᱟ᱾ ᱵᱟ ᱥᱚᱞᱟᱨ ᱵᱮᱵᱚᱥᱛᱷᱟ ᱠᱚᱫᱚ ᱱᱟᱜ ᱦᱳᱭ ᱵᱟᱠᱷᱟᱱ ᱢᱟ ᱚᱱᱟ ᱠᱚᱛᱮ ᱪᱟᱥ ᱵᱟᱲᱟ ᱜᱟᱱ ᱠᱚᱜ ᱜᱮᱭᱟ᱾
ᱟᱞᱮ ᱥᱮᱫ ᱫᱚ ᱜᱚᱨᱚᱢ ᱨᱮᱫᱚ ᱚᱱᱟ ᱥᱳᱞᱟᱨ ᱠᱚ ᱮᱢ ᱠᱟᱜ ᱠᱚᱣᱟ ᱢᱤᱫᱴᱟᱝ ᱚᱱᱟ ᱛᱮᱜᱮ ᱠᱚ ᱨᱚᱦᱚᱭ ᱵᱟᱲᱟᱭ ᱜᱮᱭᱟ᱾ ᱦᱮᱸ ᱛᱟᱯᱚᱨ ᱚᱱᱟ ᱥᱚᱢᱚᱭ ᱫᱚ ᱦᱩᱲᱩ ᱵᱟᱠᱚ ᱨᱚᱦᱚᱭᱟ ᱠᱚᱢ ᱦᱚᱲ ᱟᱫᱚ ᱟᱫᱚ ᱥᱚᱵᱽᱡᱤ ᱛᱚ ᱛᱷᱚᱲᱟ ᱜᱟᱱ ᱟᱞᱩ ᱦᱚᱸᱠᱚ ᱨᱚᱦᱚᱭ ᱜᱮᱭᱟ ᱠᱤᱪᱷᱩ ᱦᱚᱲ ᱫᱚ᱾ ᱵᱟᱫᱟᱢ ᱠᱚᱦᱚᱸ ᱛᱟᱨᱯᱚᱨ ᱴᱚᱢᱮᱴᱳ ᱵᱮᱸᱜᱟᱲ ᱤᱱᱟᱹ ᱠᱚᱫᱚ ᱠᱚ᱾ ᱨᱚᱦᱚᱭ ᱜᱮᱭᱟ ᱛᱩᱲᱤ ᱛᱤᱞᱢᱤᱧ ᱟᱨᱦᱚᱸ ᱠᱚᱨᱚᱞᱟ ᱟᱹᱰᱤ ᱡᱟᱹᱥᱛᱤ ᱠᱚ ᱨᱚᱦᱚᱭᱟ᱾
ᱟᱪᱪᱷᱟ ᱟᱹᱰᱤ ᱱᱟᱯᱟᱭ ᱛᱟᱦᱚᱸᱞᱮ ᱟᱯᱮ ᱥᱮᱫ ᱦᱚᱸ ᱡᱟᱦᱟᱸ ᱞᱮᱠᱟ ᱞᱤᱧ ᱴᱷᱤᱠᱟᱹᱭᱮᱫ-ᱟ᱾ ᱩᱛᱩ ᱠᱚᱫᱚ ᱱᱟᱦᱟᱸᱜ ᱯᱟᱞᱮ ᱟᱹᱰᱤ ᱥᱚᱥᱛᱟ ᱛᱮᱜᱮ ᱱᱟᱦᱟᱸᱜ ᱯᱮ ᱧᱟᱢᱮᱫ-ᱟ ᱟᱹᱠᱷᱨᱤᱧᱮᱫ-ᱟ ᱯᱮ ᱟᱨ
ᱩᱛᱩ ᱩᱛᱩ ᱛᱚ ᱦᱮᱸ ᱩᱛᱩ ᱠᱚ ᱫᱚ ᱥᱚᱥᱛᱟ ᱛᱮ ᱜᱮ ᱧᱟᱢᱚᱜ ᱜᱮᱭᱟ, ᱚᱝᱠᱟ ᱵᱟᱝ ᱫᱚ ᱵᱟᱝ,
ᱟᱞᱮᱢᱟ ᱵᱩᱨᱩ ᱫᱤᱥᱚᱢ ᱦᱚᱲ ᱠᱟᱱᱟ ᱞᱮ ᱩᱛᱩ ᱠᱚᱨᱮ ᱫᱚ ᱱᱟᱜ ᱫᱚ ᱱᱟᱜ ᱟᱹᱰᱤ ᱚᱵᱷᱟᱵᱽ ᱢᱮᱱᱟᱜ ᱞᱮᱭᱟ, ᱟᱫᱚ ᱟᱹ ᱵᱩᱨᱩ ᱡᱟᱦᱟᱸ ᱧᱟᱢᱚᱜᱼᱟ ᱱᱟᱜ, ᱞᱟᱹᱭ ᱟᱹᱞᱤᱧ ᱵᱩᱨᱩ ᱠᱚᱨᱮ ᱡᱟᱦᱟᱸ ᱧᱟᱢᱚᱜ ᱠᱟᱱᱟ ᱦᱟᱜ ᱚᱱᱟ ᱫᱚ ᱡᱷᱚᱛᱚ ᱱᱟᱜ ᱜᱮ ᱞᱮ ᱯᱩᱨᱩᱱ ᱜᱮᱭᱟ ᱛᱚ ᱡᱟᱦᱟᱸ ᱚᱱᱮ ᱵᱤᱱ ᱦᱩᱭᱱᱟ ᱵᱤᱞᱟᱹᱛᱤ, ᱠᱟᱨᱞᱟ, ᱦᱚᱛᱚᱫ, ᱵᱮᱸᱜᱟᱲ ᱚᱱᱟ ᱠᱚ ᱫᱚ ᱱᱟᱜ ᱟᱹᱰᱤᱜᱮ ᱤᱭᱟᱹ ᱢᱟᱱᱮ ᱟᱞᱮ ᱥᱮᱫ ᱫᱚ ᱱᱟᱜ ᱢᱤᱫ ᱫᱟᱢ ᱜᱮᱭᱟ ᱦᱳᱭ ᱢᱟᱱᱮ ᱧᱟᱢᱚᱜ ᱜᱮᱭᱟ ᱯᱟᱹᱭᱠᱟᱹᱨᱤ, ᱟᱹᱜᱩᱭᱟ ᱛᱚ ᱩᱱᱠᱩ ᱫᱚ ᱱᱟᱜ ᱮᱴᱟᱜ ᱠᱷᱚᱱ ᱠᱤᱨᱤᱧ ᱠᱟᱛᱮ ᱠᱚ ᱟᱹᱜᱩᱭᱟ ᱥᱟᱯᱞᱟᱭ ᱟᱛᱮ ᱦᱮᱸ ᱥᱮ? ᱚᱱᱟ ᱫᱚ ᱱᱟᱜ ᱛᱷᱚᱲᱤ ᱤᱱᱟᱹ ᱫᱟᱢ ᱛᱮ ᱫᱚ ᱱᱟᱜ ᱠᱚ ᱟᱠᱷᱨᱤᱧᱟ, ᱟᱠᱚ ᱦᱳᱭ ᱦᱩᱸ, ᱚᱱᱮ ᱚᱝᱠᱟ
ᱟᱫᱚ ᱜᱚᱢᱠᱮ ᱚᱲᱟᱜ ᱥᱩᱯᱩᱨ ᱥᱩᱨ ᱥᱩᱯᱩᱨ ᱠᱚᱨᱮ ᱵᱟᱹᱫᱽ ᱫᱚ ᱵᱟᱹᱱᱩᱜ ᱛᱟᱯᱮ ᱛᱮ
ᱵᱟᱹᱫᱽ ᱫᱚ ᱢᱮᱱᱟᱜ ᱜᱮᱭᱟ ᱟᱫᱚ ᱵᱟᱹᱫᱽ ᱤᱭᱟᱹ ᱫᱟᱜ ᱨᱮᱱᱟᱜ ᱵᱮᱵᱚᱥᱛᱷᱟ ᱦᱚᱸᱛᱚ ᱫᱚᱨᱠᱟᱨ ᱚᱱᱮ ᱡᱮᱵᱤᱱ ᱞᱟᱹᱭ ᱠᱮᱜᱼᱟ ᱥᱳᱞᱟᱨ ᱾ ᱮᱱᱠᱷᱟᱱ ᱫᱚ ᱥᱚᱞᱟᱨ, ᱠᱚᱱᱟᱜ ᱚᱝᱠᱟ ᱱᱟᱜ ᱵᱟᱹᱱᱩᱜᱼᱟ ᱱᱚᱛᱮ ᱱᱟᱜ ᱵᱮᱵᱚᱥᱛᱷᱟ ᱠᱚ ᱫᱚ ᱱᱟᱜ, ᱦᱳᱭ
ᱚᱱᱟ ᱠᱷᱟᱱ ᱫᱚ ᱢᱟᱱᱮ, ᱚᱱᱟ ᱠᱷᱟᱱ ᱫᱚ ᱢᱟᱱᱮ ᱚᱲᱟᱜ ᱡᱚᱢ ᱞᱟᱜᱤᱫ ᱫᱚ ᱠᱤᱪᱷᱩ ᱫᱚ ᱨᱚᱦᱚᱭ ᱜᱟᱱᱚᱜᱼᱟ ᱜᱚᱢᱠᱮ ᱠᱟᱹᱴᱤᱡ ᱪᱩᱞᱩᱝ ᱦᱳᱞᱳ ᱟᱨᱠᱤ,
ᱦᱳᱭ ᱟᱫᱚ ᱨᱚᱦᱚᱭ ᱫᱚ ᱞᱮ ᱨᱚᱦᱚᱭ ᱵᱟᱲᱟ ᱟᱠᱟᱫ ᱜᱮᱭᱟ ᱡᱷᱟᱱᱴᱤ ᱵᱷᱤᱛᱤᱨ ᱨᱮ ᱡᱷᱟᱱᱴᱮᱤ ᱡᱷᱟᱴᱟ ᱟᱠᱟᱟᱜᱼᱟ ᱞᱮ ᱠᱩᱫᱽᱨᱤ ᱠᱚ ᱢᱤᱪ ᱠᱚ ᱢᱤᱫ ᱵᱟᱨ ᱞᱮ ᱨᱚᱦᱚᱭ ᱵᱟᱲᱟ
ᱟᱞᱮ ᱚᱱᱮ ᱚᱱᱟ ᱥᱚᱵᱽᱡᱤ ᱠᱚ ᱜᱮ ᱱᱚᱛᱮ ᱦᱚᱸ ᱢᱮᱱᱟᱜ ᱛᱟᱠᱚᱣᱟ ᱟᱹᱰᱤ ᱦᱚᱲᱟᱜ‌ ᱟᱨᱠᱤ ᱚᱲᱟᱜ ᱡᱚᱢ ᱞᱮᱠᱟᱜᱮ, ᱚᱱᱮ ᱫᱚᱢᱮ ᱡᱮ ᱚᱱᱮ ᱟᱠᱷᱨᱤᱧ ᱞᱮᱠᱟ ᱨᱚᱦᱚᱭᱟ ᱚᱜᱠᱟ ᱫᱚ ᱵᱟᱝ ᱜᱚᱢᱠᱮ, ᱦᱮᱸ ᱟᱫᱚ ᱪᱮᱫᱟᱜ ᱵᱟᱠᱚ ᱨᱚᱦᱚᱭᱟ ᱟᱞᱮ ᱫᱚ ᱵᱤᱨ ᱫᱤᱥᱚᱢ ᱦᱚᱸ ᱠᱟᱱᱟ ᱞᱮ ᱦᱟᱹᱛᱤᱭᱟᱜ ᱦᱚᱸ ᱵᱚ ᱵᱚᱛᱚᱨ ᱞᱮ ᱵᱩᱡᱷᱟᱹᱣᱟ ᱡᱮ ᱩᱱᱟᱹᱜ ᱵᱤᱥᱤ ᱨᱚᱦᱚᱭ ᱟᱛᱮᱫ ᱦᱚᱸ ᱡᱩᱫᱤ ᱠᱚ ᱡᱚᱢ ᱪᱟᱵᱟᱭ ᱛᱟᱢᱟ ᱥᱚᱨᱠᱟᱨ ᱦᱚᱸ ᱠᱷᱚᱛᱤ ᱯᱩᱨᱩᱨᱚᱱᱮ ᱮᱢᱟᱢᱟᱭ ᱟᱫᱚ ᱟᱹᱰᱤ ᱫᱮᱨᱤ ᱫᱮᱨᱤᱭ ᱮᱢᱟᱢᱟᱭ ᱾
ᱟᱞᱮ ᱥᱮᱫ ᱦᱚᱸ ᱜᱚᱢ ᱜᱚᱢᱠᱮ ᱟᱞᱮ ᱦᱚᱸ ᱵᱤᱨ ᱵᱩᱨᱩ ᱫᱤᱥᱚᱢ ᱦᱚᱲ ᱠᱟᱱ ᱜᱮᱭᱟᱞᱮ ᱛᱚ ᱟᱞᱮ ᱥᱮᱫ ᱦᱚᱸ ᱦᱟᱹᱛᱤ ᱠᱚ ᱦᱮᱡ ᱵᱟᱲᱟᱜ ᱜᱮᱭᱟ ᱾ ᱛᱮᱫ ᱨᱮᱱᱟᱜ ᱵᱳᱭ ᱦᱚᱸ ᱛᱟᱦᱮᱱ ᱜᱮᱭᱟ ᱢᱤᱫ ᱥᱮᱨᱢᱟ ᱱᱚᱝᱠᱟᱭᱮᱱᱟ ᱦᱮᱸ ᱡᱟᱹᱥᱛᱤ ᱫᱤᱱ ᱫᱚ ᱵᱟᱝ ᱦᱳᱭ ᱠᱤᱱᱫᱩ ᱵᱟᱨ ᱯᱮ ᱥᱮᱨᱢᱟ ᱦᱩᱭᱩ ᱟᱠᱟᱱᱟ ᱦᱮᱸᱥᱮ ᱨᱚᱦᱚᱭ ᱡᱚᱠᱷᱚᱱ ᱦᱩᱲᱩ ᱜᱮᱞᱮᱫ ᱥᱚᱢᱚᱭ ᱢᱟᱱᱮ ᱜᱮᱞᱮᱫ ᱡᱚᱛᱚ, ᱠᱟᱱᱟ ᱤᱨᱚᱜ ᱫᱚ ᱱᱟᱜ ᱟᱹᱣᱨᱤ ᱥᱮᱴᱮᱨᱚᱜᱼᱟ ᱦᱚᱸ ᱤᱨᱚᱜ ᱫᱤᱱ ᱫᱚ ᱱᱟᱜ ᱦᱮᱸᱥᱮ ᱛᱚ ᱤᱱᱟᱹ ᱛᱟᱠ ᱨᱮ ᱜᱮ ᱠᱚ ᱦᱮᱡ ᱮᱱ ᱛᱟᱦᱮᱸᱼᱟ ᱦᱟᱹᱛᱤ ᱮᱠᱫᱚᱢ ᱮᱠᱫᱚᱢ ᱡᱷᱩᱸᱴ ᱨᱮ ᱢᱟᱱᱮ ᱜᱚᱴ ᱨᱮ ᱠᱚ ᱦᱮᱡ ᱮᱱᱟ ᱾ ᱢᱟᱱᱮ ᱵᱤᱥ ᱯᱚᱪᱤᱥᱴᱤ ᱟᱨ ᱩᱱᱠᱩ ᱡᱟᱦᱟᱸ ᱞᱮᱠᱟ ᱯᱟᱨᱚᱢᱮᱱᱟ ᱥᱮ ᱵᱟᱹᱫᱽ ᱵᱟᱹᱫᱽᱛᱮ ᱚᱝᱠᱟ ᱛᱮ ᱥᱚᱡᱷᱮ ᱛᱮ ᱫᱚ ᱱᱟᱜ ᱡᱷᱚᱛᱚ ᱦᱚᱲᱟᱜ, ᱡᱟᱦᱟᱸᱭ ᱠᱚᱣᱟᱜ ᱵᱟᱹᱫᱽ ᱠᱚ ᱛᱟᱦᱮᱸ ᱞᱮᱱᱟ ᱥᱮ ᱡᱷᱚᱛᱚ ᱞᱟ ᱞᱩᱸᱰᱟᱹ ᱡᱚᱢ ᱪᱟᱵᱟ ᱤᱫᱤ ᱠᱟᱛᱮᱜ ᱢᱮᱱᱮ ᱠᱚ ᱪᱟᱞᱟᱣᱱᱟ ᱛᱟᱦᱮᱸ ᱠᱚ ᱯᱟᱨᱚᱢᱮᱱ ᱛᱟᱦᱮᱸᱜ ᱠᱚ ᱚᱱᱮ ᱚᱝᱠᱟ ᱾ ᱟᱹᱰᱤ ᱤᱭᱟᱹ ᱦᱳᱭ ᱞᱮᱱ ᱛᱟᱦᱮᱸᱜ ᱦᱳᱭ, ᱟᱨ ᱥᱚᱨᱠᱟᱨ ᱯᱟᱦᱴᱟ ᱠᱷᱚᱱᱟᱜ ᱧᱟᱢ ᱫᱚ ᱧᱟᱢ ᱦᱩᱭᱮᱱ ᱜᱮᱭᱟ ᱞᱮᱠᱤᱱ ᱟᱹᱰᱤ ᱠᱟᱹᱴᱤᱡ ᱤᱭᱟᱹ ᱯᱚᱨᱮ ᱧᱟᱢ ᱦᱩᱭ ᱠᱟᱱᱟ ᱞᱮᱴ ᱢᱟᱱᱮ
ᱦᱮᱸ, ᱟᱹᱰᱤ ᱯᱚᱨᱮ ᱚᱱᱟ ᱮᱢᱟᱨᱡᱮᱱᱥᱤ ᱠᱮᱥ ᱵᱚᱞᱛᱮ ᱡᱩᱫᱤ ᱦᱟᱹᱛᱤ ᱴᱷᱟᱹᱠᱩᱨ ᱴᱷᱮᱱ ᱠᱷᱚᱱᱟᱜ ᱦᱚᱲ ᱠᱚ ᱠᱚ ᱜᱚᱛᱚ ᱦᱚᱪᱚᱜᱣᱟᱜᱼᱟ ᱛᱟᱦᱚᱞᱮ ᱠᱷᱟᱱ ᱫᱚ ᱚᱱᱟ ᱫᱚ ᱢᱟᱱᱮ ᱟᱹᱰᱤ ᱞᱚᱜᱚᱱ ᱮᱢᱟ ᱠᱤᱱᱛᱩ ᱵᱟᱠᱤ ᱱᱚᱣᱟ ᱠᱷᱚᱭ ᱠᱷᱚᱛᱤ ᱫᱚ ᱟᱹᱰᱤ ᱥᱚᱨᱠᱟᱨ ᱢᱟᱱᱮ ᱟᱹᱰᱤ ᱠᱤᱪᱷᱩ ᱤᱭᱟᱹ ᱟᱛᱮᱫ ᱮ ᱮᱢᱟ ᱢᱟᱱᱮ ᱟᱹᱰᱤ ᱡᱟ ᱪᱟᱭ ᱢᱮᱭᱟᱭ ᱧᱮᱞ ᱛᱟᱢᱟᱭ ᱪᱷᱚᱵᱤ ᱦᱟᱛᱟᱣᱟᱭ ᱯᱷᱳᱴᱳ ᱦᱟᱛᱟᱣᱟᱭ, ᱦᱮᱸ ᱛᱟᱨᱯᱚᱨᱮ ᱛᱤᱱᱟᱹᱜ ᱵᱟᱹᱫᱽ ᱨᱮ ᱪᱤᱠᱟᱹ ᱟᱠᱟᱱᱟ ᱟᱹᱰᱤ ᱠᱤᱪᱷᱩ ᱢᱟᱱᱮ ᱟᱢᱟᱜ ᱠᱟᱹᱴᱤᱡ ᱦᱮᱨᱮᱥ ᱢᱮᱱᱟᱜᱼᱟ ᱱᱚᱸᱰᱮ ᱫᱚ ᱾
ᱦᱮᱸ ᱟᱨ ᱡᱟᱦᱟᱸ ᱦᱚᱲ ᱜᱚᱡᱚᱜ ᱚᱸᱰᱮ ᱫᱚ ᱟᱢ ᱡᱟᱦᱟᱸ ᱪᱤᱞᱤ ᱨᱮᱜᱮ ᱩᱱᱤ ᱜᱚᱡ ᱟᱠᱟᱱᱟᱭ ᱢᱟᱱᱮ ᱚᱲᱟᱜ ᱦᱚᱲ ᱪᱟᱠᱨᱤ ᱟᱨ ᱢᱟᱱᱮ ᱢᱚᱬᱮ ᱞᱟᱠ ᱴᱟᱠᱟ ᱠᱚ ᱮᱢ ᱜᱤᱲᱤᱭᱟᱠᱚ ᱜᱮᱭᱟ ᱮᱠᱫᱚᱢ ᱾
ᱦᱩᱸ ᱦᱩᱸ ᱚᱱᱟ ᱤᱭᱟᱹ ᱠᱮᱥ ᱨᱟᱯᱷᱟ-ᱫᱟᱯᱷᱟ ᱞᱟᱹᱜᱤᱫ ᱛᱮ᱾
ᱦᱩᱸ ᱦᱩᱸ᱾
ᱦᱳᱭ ᱚᱱᱮ ᱚᱱᱠᱟ᱾
ᱚᱱᱮ ᱢᱚᱴᱟᱢᱩᱴᱤ ᱜᱚᱢᱠᱮ ᱛᱟᱦᱞᱮ ᱯᱩᱴᱠᱟᱹ ᱠᱚᱫᱚ ᱯᱮ ᱡᱚᱢ ᱵᱟᱲᱟ ᱠᱚᱜᱮᱭᱟ ᱥᱮ ᱵᱟᱝ?
ᱦᱮᱸ ᱦᱮᱸ ᱮᱠᱫᱚᱢ, ᱱᱤᱛᱚᱜ ᱢᱟ ᱦᱟᱸᱜ ᱟᱞᱮᱥᱮᱫ ᱯᱩᱴᱠᱟᱹ ᱥᱤᱡᱤᱱ ᱜᱮ ᱱᱟᱦᱟᱜ ᱱᱤᱛᱚ ᱯᱩᱴᱠᱟᱹ ᱠᱚ ᱳᱫᱽ ᱠᱚ, ᱦᱚᱞᱟ ᱦᱚᱸᱠᱚ ᱦᱚᱞᱟ ᱜᱮᱜᱮᱞᱮ ᱩᱛᱩ ᱠᱮᱫᱟ ᱦᱮ ᱦᱮᱸ ᱪᱟᱞᱟᱣ ᱞᱮᱱ ᱛᱟᱦᱮᱸᱫ ᱟᱠᱚ ᱵᱤᱨ ᱥᱮᱫ ᱦᱮᱸᱥᱮ? ᱮᱸᱜ ᱰᱟᱝᱨᱤ ᱜᱩᱯᱤ ᱜᱩᱯᱤ ᱛᱚ ᱟᱜᱩ ᱛᱚᱨᱟᱜ ᱠᱟᱜᱼᱟ ᱠᱚ ᱦᱮᱸ ᱯᱩᱴᱠᱟᱹ ᱠᱚ ᱟᱨ ᱦᱳᱭᱱᱟ ᱳᱫᱽ ᱪᱮᱫ ᱳᱫᱽ ᱠᱚ ᱞᱟᱹᱭᱟ ᱦᱟᱯᱮ ᱦᱤᱲᱤᱧ ᱠᱮᱜ-ᱟᱞᱤᱧ ᱦᱮᱸᱫᱮ ᱦᱮᱸᱫᱮᱭᱟᱜ᱾ ᱯᱟ ᱤᱭᱟᱹ ᱯᱟᱴ ᱦᱮᱸᱫ ᱯᱟᱴᱠᱟ ᱳᱫᱽ ᱥᱮ ᱪᱮᱫ ᱠᱚ ᱞᱟᱹᱭᱟ?
ᱚᱸ ᱛᱚᱨᱚᱢᱟᱞ ᱳᱫᱽ ᱫᱚ ᱵᱟᱯᱮ ᱧᱟᱢ ᱜᱮᱭᱟ?
ᱪᱮᱫ ᱛᱟᱨ ᱧᱟᱢᱚᱜ ᱜᱮᱭᱟ, ᱡᱷᱚᱛᱚ ᱳᱫᱽ ᱞᱮᱠᱟ ᱜᱮ ᱧᱟᱢᱚᱜ ᱜᱮᱭᱟ ᱟᱫᱚ ᱧᱩᱛᱩᱢ ᱜᱮ ᱵᱟᱹᱧ ᱵᱟᱲᱟᱭᱟ᱾
ᱦᱮᱸᱜ ᱟ- ᱟᱞᱤᱧ ᱦᱚᱸ ᱟᱞᱤᱧ ᱦᱚᱸ᱾ ᱟᱹᱞᱤᱧᱟᱜ ᱦᱚᱸ ᱚᱱᱟᱜᱮ ᱯᱨᱚᱵᱞᱮᱢ ᱛᱟᱞᱤᱧ, ᱳᱫᱽ ᱫᱚᱞᱤᱧ ᱧᱮᱞ ᱠᱟᱫᱟ ᱟᱢᱫᱟ ᱠᱤᱱᱛᱩ ᱧᱩᱛᱩᱢ ᱫᱚ ᱵᱟᱞᱤᱧ ᱵᱟᱲᱟᱭᱟ ᱚᱱᱟ ᱫᱚ ᱢᱟᱨᱮ ᱦᱚᱲ ᱜᱮ ᱵᱤᱥᱤ ᱠᱚ ᱵᱟᱲᱟᱭ ᱧᱚᱸᱜᱟ᱾ ᱢᱟᱨᱮ ᱦᱚᱲ ᱱᱩᱠᱩ ᱵᱩᱲᱦᱤ ᱦᱚᱲ ᱠᱚ ᱵᱮᱥᱤ ᱠᱚ ᱵᱟᱲᱟᱭᱟ ᱪᱮᱫ ᱳᱫᱽ ᱠᱟᱱᱟ ᱦᱮᱸ᱾
ᱦᱚᱭ ᱾ ᱟᱫᱚ ᱱᱟᱦᱟᱸᱜ ᱟᱹᱞᱤᱧ ᱩᱫᱽ ᱠᱚᱦᱚᱸ ᱵᱟᱹᱞᱤᱧ ᱡᱚᱢᱟ ᱥᱮ ᱱᱟᱦᱟᱸᱜ ᱩᱱᱟᱹᱜ ᱫᱚ ᱱᱟᱦᱟᱸᱜ ᱵᱟᱝᱞᱤᱧ ᱤᱭᱟᱹᱟᱜᱼᱟ ᱠᱷᱮᱭᱟᱞᱟᱜᱼᱟᱞᱤᱧ ᱟᱜᱩ ᱠᱟᱜ ᱟᱠᱚ ᱟᱹᱞᱤᱧ ᱡᱩᱫᱤ ᱠᱚ ᱟᱹᱜᱩᱭᱟᱠᱚ ᱯᱩᱴᱠᱟᱹ ᱯᱮ ᱟᱹᱜᱩ ᱠᱟᱫᱱᱠᱚᱣᱟ ᱥᱮ ᱵᱟᱝ ᱟᱹᱞᱤᱧ ᱫᱚ ᱵᱟᱝ ᱫᱚᱨᱠᱟᱨ ᱯᱩᱴᱠᱟᱹ᱾ ᱟᱸ ᱯᱩᱴᱠᱟᱹ ᱟ-ᱟᱹᱰᱤ ᱡᱳᱨ ᱜᱮ ᱥᱤᱵᱤᱞᱟ ᱦᱳᱭ ᱯᱩᱴᱠᱟᱹ ᱜᱮ ᱞᱮ ᱴᱚ ᱟᱛᱮᱫ ᱟᱹᱰᱤ ᱡᱳᱨᱜᱮ ᱡᱚᱢ ᱥᱟᱱᱟᱞᱤᱧᱟ ᱟᱹᱞᱤᱧ ᱫᱚ ᱦᱟᱸᱜ ᱟᱫᱚ ᱟᱹᱜᱩ ᱠᱟᱫ ᱜᱮ ᱛᱟᱦᱮᱸ ᱟᱠ ᱠᱚ ᱛᱚ ᱚᱱᱟᱜᱮ ᱦᱟᱸᱜ ᱱᱤᱡᱮ ᱫᱚ ᱦᱟᱸᱜ ᱡᱚᱢ ᱵᱟᱲᱟ ᱦᱩᱭᱱᱟ ᱱᱚᱝᱠᱟ᱾
ᱚᱱᱠᱟ ᱟᱨᱚ ᱩᱛᱩᱭ ᱜᱮᱭᱟ ᱠᱚ ᱪᱮᱫᱠᱟ ᱯᱮᱸᱭᱟᱡᱟᱛᱮ ᱟᱹᱰᱤ ᱡᱩᱫ ᱠᱚ ᱩᱛᱩᱭᱟ ᱠᱚᱥᱟ ᱞᱮᱠᱟ
ᱦᱩᱸ ᱟᱨ ᱟᱯᱮ ᱠᱚᱜᱮ ᱯᱩᱴᱠᱟᱹ ᱠᱚᱫᱚ ᱯᱮ ᱧᱟᱢ ᱵᱟᱲᱟᱭᱮᱫ ᱠᱚᱣᱟ ᱥᱮ ᱵᱟᱝᱼᱟ?
ᱦᱮᱸ ᱦᱮᱸ ᱟᱞᱮ ᱫᱚᱞᱮ ᱧᱟᱢ ᱠᱚᱜᱮᱭᱟ ᱟᱫᱚ ᱟᱞᱮ ᱫᱚ ᱦᱟᱹᱛᱤ ᱠᱚ ᱵᱚᱛᱚᱨ ᱛᱮ ᱵᱟᱞᱮ ᱵᱚᱞᱚᱱ ᱜᱮᱭᱟ ᱟᱨ ᱟᱰᱤ ᱜᱟᱹᱦᱤᱨ ᱵᱤᱨ ᱠᱟᱱ ᱛᱟᱞᱮᱭᱟ ᱛᱚ ᱢᱟᱱᱮ ᱵᱟᱹᱫᱽ ᱯᱟᱨᱚᱢ ᱞᱮᱱᱠᱷᱟᱱ ᱜᱮ ᱦᱟᱹᱛᱤ ᱠᱚᱦᱚᱸ ᱠᱚ ᱧᱮᱞ-ᱧᱟᱢᱚᱜᱼᱟ ᱟᱹᱰᱤ ᱥᱚᱢᱚᱭ, ᱥᱟᱨᱡᱚᱢ ᱵᱤᱨ ᱠᱟᱱᱟ ᱟᱫᱚ ᱠᱟᱹᱴᱤᱡ ᱞᱮ ᱵᱚᱛᱚᱨᱚᱜ ᱜᱮᱭᱟ ᱱᱤᱝᱠᱮ ᱢᱟᱱᱮ ᱵᱷᱮᱲ ᱟᱛᱮᱜ ᱪᱷᱟᱲᱟ ᱵᱟᱞᱮ ᱪᱟᱞᱟᱜᱼᱟ ᱢᱟᱱᱮ ᱫᱚᱞ ᱟᱛᱮᱜ ᱪᱷᱟᱲᱟ ᱵᱤᱨ ᱫᱚ ᱵᱚᱞᱚ ᱵᱟᱝᱞᱮ ᱥᱟᱸᱦᱚᱥ ᱵᱟᱞᱮ ᱵᱩᱡᱷᱟᱹᱣᱟ ᱟᱨᱠᱤ ᱾
ᱮᱠᱞᱟ ᱫᱚ ᱱᱟᱜ ᱦᱮᱸᱥᱮ?
ᱦᱩᱸ ᱮᱠᱞᱟ ᱨᱮᱫᱚ ᱟᱨ ᱵᱮᱥᱤ ᱦᱟᱲᱟᱢ ᱚᱱᱠᱟ ᱦᱚᱸ ᱵᱟᱠᱚ ᱪᱟᱞᱟᱜᱼᱟ, ᱠᱟᱹᱴᱤᱡ ᱡᱩᱣᱟᱹᱱ ᱡᱩᱣᱟᱱ ᱠᱚ ᱪᱟᱞᱟᱜᱼᱟ ᱡᱩᱫᱤ ᱦᱟᱹᱛᱤ ᱜᱮ ᱫᱤ ᱠᱚ ᱛᱟᱦᱮᱱᱟ ᱞᱟᱜᱟ ᱠᱚ ᱫᱟᱲᱮᱭᱟᱠᱚ ᱢᱟ ᱾ ᱟᱨ ᱫᱟᱜ ᱨᱮᱛᱚ ᱜᱚᱢᱠᱮ ᱫᱟᱹᱲ ᱛᱚ ᱵᱟᱵᱤᱱ ᱫᱟᱲᱮᱭᱟᱜᱼᱟ ᱥᱮ ᱦᱮᱸ ᱟᱨ ᱩ-ᱩᱱᱟ. ᱜ ᱦᱮᱸ ᱚᱱᱟ ᱫᱚ ᱩᱱᱠᱩᱣᱟᱜ ᱪᱤᱱᱟᱹ ᱡᱟᱱᱟ ᱡᱟᱭᱜᱟ ᱥᱮ᱾ ᱦᱮᱸ ᱡᱟᱦᱟᱸ ᱞᱮᱠᱟ ᱜᱮᱠᱚ ᱫᱟᱹᱲᱟ ᱟᱠᱚ ᱫᱚ ᱴᱷᱤᱠ ᱜᱮᱠᱚ ᱛᱤᱭᱳᱜ ᱵᱤᱱᱟ ᱠᱤᱱᱛᱩ ᱟᱹᱵᱤᱱ ᱫᱚ ᱪᱟᱞᱟᱣ ᱟᱠᱟᱱᱟᱵᱤᱱ ᱩᱱᱟᱹᱜ ᱚᱱᱠᱟ ᱵᱟᱵᱤᱱ ᱵᱟᱲᱟᱭᱟ ᱦᱚᱨ ᱮᱸ
ᱦᱳᱭ ᱾
ᱦᱩᱸᱜ-ᱩ ᱜᱚᱝᱠᱮ ᱟᱯᱮ ᱥᱮᱫ ᱫᱚ ᱛᱟᱦᱚᱞᱮ ᱦᱟᱹᱛᱤ ᱠᱚ ᱠᱚ ᱥᱮᱱᱚᱜ ᱜᱮᱭᱟ ᱥᱮ ᱵᱟᱝ?
ᱦᱮᱸ ᱚᱱᱮ ᱞᱤᱧ ᱞᱟᱹᱭᱟᱫ ᱵᱮᱱᱟ ᱥᱮᱱᱚᱜ ᱜᱮᱭᱟ ᱠᱚ ᱟᱨ ᱢᱤᱫ ᱫᱷᱟᱣ ᱢᱟ ᱱᱚᱝᱠᱟᱭᱮᱱᱟ ᱟᱨ ᱞᱤᱧ ᱞᱟᱹᱭᱟᱵᱮᱱ ᱠᱟᱱᱟ ᱞᱤᱧ ᱦᱮᱸ ᱥᱮ ᱾ ᱟᱞᱮ ᱚᱲᱟᱜ ᱱᱟᱦᱟᱜ ᱮᱠᱫᱚᱢ ᱢᱩᱪᱟᱹᱫ ᱩᱛᱟᱹᱨ ᱨᱮ ᱢᱮᱱᱟᱜ-ᱟ ᱟᱨ ᱟᱞᱮ ᱠᱩᱞᱦᱤ ᱫᱚ ᱱᱚᱝᱠᱟ ᱢᱮᱱᱟᱜ-ᱟ ᱮ
ᱦᱩᱸ ᱾
ᱟᱞᱮ ᱚᱲᱟᱜ ᱡᱟᱦᱟᱸ ᱨᱮ ᱢᱮᱱᱟᱜ-ᱟ ᱥᱮ ᱚᱸᱰᱮ ᱜᱮ ᱢᱩᱪᱟᱹᱫ ᱢᱮᱱᱟᱜ-ᱟ ᱟᱨ ᱚᱱᱠᱟ ᱛᱮᱫᱚ ᱦᱚᱲ ᱠᱚᱫᱚ ᱱᱟᱜ ᱵᱟᱝᱠᱚ ᱪᱟᱞᱟᱜ-ᱟ ᱾ ᱡᱮᱢᱚᱱ ᱟᱫᱷᱮᱠ ᱱᱚᱝᱠᱟ ᱠᱩᱞᱤ ᱛᱟᱦᱮᱱᱟ ᱥᱮ ᱰᱟᱦᱟᱨ ᱯᱟᱨᱚᱢ ᱤᱫᱤ ᱠᱟᱱᱟ ᱦᱚᱨ ᱪᱟᱞᱟᱣ ᱤᱫᱤ ᱠᱟᱱᱟ ᱟᱨ ᱦᱟᱱ ᱛᱮ ᱮᱴᱟᱜ ᱟᱹᱛᱩ ᱧᱟᱢᱚᱜ-ᱟ ᱟᱞᱮ ᱟᱞᱮ ᱚᱱᱠᱟ ᱫᱚ ᱵᱟᱝᱟ ᱦᱚᱨ ᱢᱮᱱᱟᱜ-ᱟ ᱦᱚᱨ ᱫᱷᱟᱨᱮ ᱛᱮ ᱠᱩᱞᱦᱤ ᱵᱚᱞᱚ ᱟᱠᱟᱱᱟ ᱟᱨ ᱚᱱᱛᱮ ᱢᱩᱪᱟᱹᱫ ᱟᱠᱟᱱᱟ ᱚᱱᱮ ᱚᱱᱠᱟ ᱾
ᱢᱟᱱᱮ ᱦᱚᱨ ᱫᱷᱟᱨᱮ ᱛᱮᱜᱮ ᱦᱚᱨ ᱫᱷᱟᱨᱮ ᱛᱮᱜᱮ ᱠᱩᱞᱦᱤ ᱵᱚᱞᱚ ᱤᱫᱤ ᱟᱠᱟᱱᱟ ᱾
ᱦᱳᱭ ᱦᱳᱭ ᱟᱞᱮ ᱚᱲᱟᱜ ᱢᱩᱪᱟᱹᱫ ᱩᱛᱟᱹᱨᱮ ᱢᱮᱱᱟᱜ-ᱟ ᱦᱮᱸ ᱥᱮ ᱟᱨ ᱦᱟᱱᱛᱮ ᱛᱟᱭᱚᱢ ᱥᱮᱫ ᱫᱚ ᱦᱟᱸᱜ ᱵᱟᱹᱫᱽ ᱠᱚ ᱢᱮᱱᱟᱜ-ᱟ ᱾ ᱵᱟᱹᱫ ᱠᱚ ᱵᱤᱨ ᱠᱚ ᱦᱟᱱᱛᱮ ᱥᱟᱺᱜᱤᱧ ᱥᱟᱺᱜᱤᱧ ᱠᱚᱨᱮ ᱟᱫᱚ ᱱᱚᱝᱠᱟᱭᱮᱱᱟ ᱢᱤᱫ ᱫᱤᱱ ᱦᱤᱞᱳᱜ ᱟᱹᱭᱩᱵ ᱵᱮᱲᱟ ᱢᱟᱱᱮ ᱯᱟᱭᱟᱢ ᱯᱤᱭᱟᱹᱢ ᱦᱩᱭ ᱟᱠᱟᱱ ᱦᱟᱹᱨᱤᱡ
ᱦᱩᱸ ᱾
ᱤᱭᱟᱹ ᱠᱚᱫᱚ ᱵᱟᱝ ᱧᱮᱞᱚᱜ ᱠᱟᱱ ᱛᱟᱦᱮᱸᱜ ᱟ ᱱᱟᱜ ᱧᱩᱛ ᱜᱮ ᱛᱟᱦᱮᱱᱟ ᱾ ᱮᱱᱮ ᱜᱮ ᱦᱚᱭ ᱦᱚᱭ ᱾ ᱵᱟᱝ ᱜᱟᱱᱟᱜ ᱛᱟᱦᱮᱜ-ᱟ ᱢᱤᱫᱴᱟᱝ ᱠᱟᱠᱟ ᱦᱚᱲ ᱢᱟᱱᱮ ᱪᱟᱞᱟᱣ ᱞᱮᱱ ᱛᱮ ᱦᱟᱸᱜ ᱚᱱᱛᱮ ᱫᱟᱜ ᱥᱮᱱ ᱠᱚ ᱚᱱᱮ ᱵᱟᱦᱨᱮ ᱥᱮᱱ ᱪᱟᱞᱟᱣ ᱠᱟᱱ ᱛᱟᱦᱮᱸᱜ-ᱟᱭ ᱠᱟᱹᱴᱤᱡ ᱥᱟᱺᱜᱤᱧ ᱧᱚᱜ ᱜᱮ ᱱᱟᱜ ᱵᱟᱸᱫ ᱛᱚ ᱯᱩᱠᱷᱨᱤ ᱛᱮ ᱦᱟᱜ ᱦᱮᱸ ᱮᱱᱠᱷᱟᱱ ᱫᱚ ᱱᱟᱜ ᱥᱮᱱᱚᱜ ᱠᱟᱱ ᱛᱟᱦᱮᱸᱫᱟᱭ ᱟᱨ ᱦᱟᱱᱛᱮ ᱠᱷᱚᱱ ᱫᱚ ᱦᱟᱹᱡᱩᱜ ᱠᱟᱱ ᱛᱟᱦᱮᱸᱜ-ᱟᱭ ᱦᱟᱹᱛᱤ ᱾ ᱟᱫᱚ ᱱᱟᱜ ᱟᱡ ᱫᱚᱭ ᱯᱟᱞᱮ ᱞᱟᱹᱭᱮᱫ-ᱟᱭ ᱫᱟᱨᱮ ᱠᱟᱱᱟ ᱱᱟᱜ ᱦᱮᱸ ᱥᱮ ᱚᱱᱟ ᱫᱚ ᱵᱟᱭ ᱴᱷᱤᱠᱟᱹ ᱫᱟᱲᱮᱭᱟᱜ ᱠᱟᱱᱟ ᱦᱮᱸ ᱟᱡ ᱫᱚ ᱥᱮᱱ ᱤᱫᱤᱜ ᱠᱟᱱᱟ ᱟᱨ ᱡᱚᱠᱷᱚᱱ ᱟᱡ ᱥᱩᱨᱮ ᱥᱮᱴᱮᱨ ᱟᱠᱟᱱᱟᱭ ᱟᱡ ᱮᱠᱫᱚᱢ ᱦᱟᱦᱟᱲᱟ ᱜᱮ ᱦᱟᱦᱟᱲᱟᱭᱮᱱᱟᱭ ᱟᱹᱰᱤ ᱜᱮ ᱵᱚᱛᱚᱨᱮᱱᱟᱭ ᱟᱨ ᱩᱱᱤ ᱫᱚ ᱩᱱ ᱛᱚᱠᱷᱚᱱ ᱜᱮ ᱴᱷᱤᱠᱟᱹ ᱠᱟᱜ-ᱟ ᱡᱮ ᱵᱟᱝ ᱩᱱᱤ ᱫᱚ ᱦᱟᱜ ᱫᱟᱨᱮ ᱫᱚ ᱵᱟᱝ ᱠᱟᱱ ᱛᱟᱦᱮᱸᱜ-ᱟ ᱦᱟᱹᱛᱤ ᱠᱟᱱᱟᱭ ᱢᱮᱱᱛᱮ ᱦᱮᱸ ᱥᱮ ᱩᱱᱤ ᱫᱚ ᱧᱮᱞ ᱥᱚᱝᱜᱮ ᱩᱱᱤ ᱫᱚ ᱫᱟᱹᱲ ᱦᱮᱡ ᱢᱟᱱᱮ ᱚᱲᱟᱜ ᱦᱮᱸᱥᱮ ᱟᱫᱚ ᱡᱟᱦᱟᱸ ᱞᱮᱠᱟ ᱵᱷᱟᱜᱤᱭᱮᱱᱟ ᱡᱮ ᱩᱱᱤ ᱥᱟᱞᱟᱜ ᱮᱴᱠᱮᱴᱚᱬᱮ ᱵᱟᱝ ᱡᱟᱦᱱᱟᱜ ᱵᱟᱝ ᱜᱷᱚᱴᱚᱱᱟ ᱵᱟᱭ ᱜᱷᱚᱴᱟᱣ ᱞᱮᱱᱟ ᱤᱱᱟᱹᱜᱮ ᱵᱷᱟ ᱜᱮ ᱦᱩᱭᱮᱱᱟ ᱦᱳᱭ ᱟᱨ ᱤᱱᱟᱹ ᱯᱚᱨᱮ ᱟᱛᱩ ᱦᱚᱲ ᱠᱚ ᱦᱚᱦᱚ ᱵᱟᱲᱟ ᱦᱩᱭᱮᱱᱟ ᱾
ᱦᱮ ᱟᱞᱮ ᱟᱞᱮ ᱥᱮᱫ ᱫᱚ ᱟᱹᱭᱩᱵ ᱯᱚᱨᱮ ᱠᱷᱚᱱᱟᱜ ᱫᱚ ᱢᱟᱱᱮ ᱪᱮᱫ ᱢᱟᱱᱮ ᱵᱮᱥᱤ ᱦᱚᱲ ᱩᱰᱩᱝ ᱜᱮ ᱵᱟᱢ ᱧᱮᱞ ᱠᱚᱣᱟ ᱾ ᱢᱟᱱᱮ ᱫᱟᱜ ᱥᱮᱱ ᱥᱮᱱᱚᱜ ᱦᱚᱸ ᱵᱟᱢ ᱧᱮᱞ ᱠᱚᱣᱟ ᱩᱱᱠᱩ ᱛᱮ ᱡᱟᱦᱟᱸᱭ ᱜᱮ ᱢᱟᱱᱮ ᱡᱩᱣᱟᱹᱱ ᱠᱚᱲᱟ ᱠᱚ ᱩᱱᱠᱩ ᱜᱮᱠᱚ ᱛᱟᱦᱮᱱᱟ ᱩᱱᱠᱩ ᱫᱚ ᱫᱟᱹᱲ ᱦᱚᱸᱠᱚ ᱫᱟᱲᱮᱭᱟᱜ-ᱟ ᱛᱚ ᱟᱨ ᱦᱟᱹᱛᱤᱭᱟᱜ ᱱᱩᱱᱟᱹᱜ ᱥᱮᱨᱢᱟ ᱦᱟᱹᱛᱤ ᱧᱮᱞᱮᱫ ᱠᱚᱣᱟ ᱢᱟᱱᱮ ᱜᱚᱛᱤ ᱵᱤᱫᱷᱤ ᱡᱷᱚᱛᱚ ᱠᱚ ᱵᱩᱡᱷᱟᱹᱣ ᱧᱟᱢ ᱠᱟᱫᱟ ᱚᱠᱟᱥᱮᱫ ᱪᱮᱫ ᱮ ᱪᱤᱠᱟᱹᱭᱟ ᱚᱠᱟ ᱵᱟᱝ ᱾ ᱦᱟᱲᱟᱢ ᱦᱚᱲ ᱫᱚ ᱵᱟᱠᱚ ᱩᱰᱩᱝᱚᱜ ᱜᱮᱭᱟ ᱮᱠᱫᱚᱢ ᱟᱹᱭᱩᱵ ᱵᱮᱞᱟ ᱫᱟᱠᱟ ᱠᱚ ᱡᱚᱢ ᱠᱮᱫ ᱛᱮᱠᱚ ᱠᱚᱢ ᱩᱛᱟᱹᱨ ᱮᱱᱟ ᱦᱮᱸ ᱱᱚᱝᱠᱟ ᱾ ᱵᱚᱛᱚᱨ ᱛᱮᱫᱚ ᱚᱠᱚᱭᱮ ᱤᱭᱟᱹ ᱦᱚᱪᱚᱜ-ᱟ ᱞᱟᱹᱭ ᱵᱤᱱ ᱥᱮ ᱟᱵᱤᱱᱟᱜ ᱯᱩᱭᱥᱟᱹ ᱢᱟᱨᱟᱝᱟ ᱥᱮ ᱡᱤᱣᱤ ᱾
ᱦᱮᱸ ᱦᱮᱸ ᱴᱷᱤᱠ ᱜᱮᱵᱤᱱ ᱞᱟᱹᱭ ᱠᱮᱫᱟ ᱡᱤᱣᱤ ᱠᱷᱚᱱ ᱢᱟᱨᱟᱝ ᱪᱮᱫ ᱜᱮ ᱵᱟᱹᱱᱩᱜ-ᱟ ᱥᱮ ᱵᱟᱝᱟ ᱾ ᱡᱤᱣᱤ ᱛᱟᱦᱮ ᱞᱮᱠᱷᱟᱱ ᱯᱚᱨᱮ ᱛᱮ ᱯᱩᱭᱥᱟᱹ ᱦᱚᱸ ᱤᱭᱟᱹ ᱟᱨᱡᱟᱣ ᱜᱟᱱᱚᱜ
ᱦᱳᱭ ᱟᱨᱡᱟᱣᱚᱜ-ᱟ ᱦᱮᱸ ᱾